ᱨᱚᱲ ᱟᱸᱡᱚᱢᱚᱜ ᱠᱟᱱᱟ?
ᱦᱮᱞᱳ ᱦᱮᱞᱳ ᱨᱚᱲ ᱟᱸᱡᱚᱢᱚᱜ ᱠᱟᱱᱟ ᱤᱧᱟᱹᱜ? ᱦᱮᱞᱳ ᱵᱟᱝ ᱤᱧ ᱟᱸᱡᱚᱢ ᱫᱟ ᱤᱧ ᱫᱚ ᱪᱮᱜ ᱦᱚᱸ᱾ ᱦᱮᱞᱳ
ᱟᱸᱡᱚᱢ ᱫᱟᱢ ᱦᱮᱸ
ᱦᱮᱸ ᱱᱤᱛᱚᱜ ᱤᱧ ᱱᱤᱛᱚᱜ ᱤᱧ ᱟᱸᱡᱚᱢ ᱮᱫᱟ᱾
ᱦᱮᱸ
ᱟᱸᱡᱚᱢ ᱮᱫᱟᱢ ᱤᱧᱟᱜ ᱨᱚᱲᱮᱢ ᱟᱸᱡᱚᱢ ᱮᱫᱟᱢ᱾
ᱦᱮᱸ ᱟᱸᱡᱚᱢ ᱫᱤᱧ ᱟᱸᱡᱚᱢ ᱫᱤᱧ᱾
ᱟᱪᱪᱷᱟ ᱚ ᱮᱱᱟᱱᱚᱜ ᱪᱮᱜ ᱮᱢ ᱞᱟᱹᱭᱮᱜ ᱛᱟᱦᱮᱸᱜ ᱢᱤᱫᱴᱮᱱ᱾
ᱮᱱᱟ ᱱᱚᱜ ᱚᱱᱟ ᱤᱭᱟᱹ ᱤᱫᱤ ᱠᱟᱛᱮᱜ ᱜᱮ ᱡᱟᱸᱦᱟᱸᱧ ᱢᱮᱛᱟᱢ ᱠᱟᱱ ᱛᱟᱦᱮᱸᱜᱼᱟ᱾
ᱵᱟᱯᱞᱟ ᱤᱫᱤ ᱠᱟᱛᱮᱜ᱾
ᱦᱮᱸ ᱦᱮᱸ ᱚᱱᱮ ᱟᱵᱚᱣᱟᱜ ᱮ ᱡᱷᱚᱛᱚ ᱦᱚᱲᱟᱜ ᱮᱴᱟᱜ ᱮᱴᱟᱜ ᱦᱩᱭᱩᱜ ᱠᱟᱱ ᱫᱚ ᱚᱱᱟ ᱤᱫᱤ ᱚᱱᱟ ᱤᱫᱤ ᱠᱟᱛᱮᱜ ᱜᱮ ᱮᱴᱠᱮᱴᱚᱬᱮ ᱠᱚᱨᱮᱱᱟᱜ ᱠᱟᱛᱷᱟ ᱠᱚᱜᱮ ᱟᱨᱠᱤ᱾
ᱦᱮᱸᱛᱚ ᱱᱚᱣᱟ ᱠᱚᱫᱚ ᱱᱟᱜ ᱟᱫᱚ᱾ ᱟᱫ ᱪᱟᱵᱟᱜ ᱠᱟᱱᱟ ᱟᱨᱚ ᱮᱲᱮ ᱦᱚᱸᱵᱚᱱ ᱮᱲᱮ ᱦᱚᱪᱚᱜ ᱠᱟᱱᱟ ᱟᱵᱚᱣᱟᱜ ᱡᱟᱦᱟᱸ ᱠᱚ ᱢᱮᱱᱟᱜᱼᱟ᱾ ᱦᱮᱸ ᱥᱮ
ᱦᱳᱭ
ᱵᱟᱝᱵᱚᱱ ᱵᱩᱡᱽ ᱫᱟᱲᱮᱭᱟᱜ ᱠᱟᱱᱟ ᱛᱟᱨᱯᱚᱨᱮ ᱱᱟᱜ ᱱᱚᱰᱮ ᱧᱮᱞᱚᱜᱚᱜ ᱠᱟᱱᱟ ᱚᱱᱟ᱾ ᱦᱟᱺᱰᱤ ᱯᱟᱹᱣᱨᱟᱹ ᱫᱚᱢᱮ ᱠᱚ ᱧᱩᱭᱫᱟ ᱱᱟᱜ ᱱᱚᱣᱟ ᱠᱷᱟᱹᱛᱤᱨ ᱟᱹᱰᱤ ᱵᱟᱹᱲᱤᱡ ᱵᱟᱹᱲᱤᱡ, ᱯᱨᱚᱵᱷᱟᱵᱽ ᱠᱚ ᱚᱨᱥᱚᱝ ᱠᱚ ᱯᱟᱲᱟᱜ ᱠᱟᱱᱟ ᱧᱮᱞ ᱟᱹᱧ ᱦᱮᱸ ᱥᱮ
ᱦᱳᱭ ᱦᱳᱭ ᱦᱟᱺᱰᱤ ᱯᱟᱹᱣᱨᱟᱹ ᱫᱚ
ᱦᱮᱸ ᱞᱟᱹᱭ ᱢᱮ ᱜᱚᱢᱠᱮ᱾
ᱦᱟᱺᱰᱤ ᱯᱟᱹᱣᱨᱟᱹ ᱫᱚ ᱱᱚᱜ-ᱱᱚᱝᱠᱟ ᱮᱴᱠᱮᱴᱚᱸᱬᱮ ᱫᱚ ᱯᱟᱲᱟᱜ ᱜᱮᱭᱟ ᱦᱟᱺᱰᱤ ᱯᱟᱹᱣᱨᱟᱹ ᱧᱩ ᱠᱟᱛᱮᱫ ᱫᱚ ᱢᱤᱫᱴᱟᱝ ᱫᱤᱥᱟᱹ ᱫᱚ ᱵᱟᱝ ᱛᱟᱦᱮᱱᱟ, ᱥᱟᱹᱨᱤ ᱫᱚ ᱥᱟᱹᱨᱤ ᱠᱟᱛᱷᱟ ᱜᱮ ᱠᱟᱱᱟ ᱫᱤᱥᱟᱹ ᱵᱟᱝ ᱛᱟᱦᱮᱱᱟ ᱱᱚᱜ-ᱚᱭ ᱵᱟᱝ ᱫᱤᱥᱟᱹ ᱨᱮ ᱦᱚᱜ-ᱱᱟ ᱠᱚ ᱩᱞᱴᱟᱹ ᱯᱟᱞᱴᱟ ᱠᱟᱹᱢᱤ ᱦᱚᱜᱱᱟ ᱠᱟᱹᱢᱤ ᱠᱚᱜᱮ ᱛᱚ ᱟᱵᱚ ᱤᱭᱟᱹᱭᱮᱫ ᱵᱚᱱᱟᱭ ᱟᱨ ᱦᱟᱺᱰᱤ ᱯᱟᱹᱣᱨᱟᱹ ᱧᱩ ᱞᱮᱠᱷᱟᱱ ᱫᱚ ᱟᱢᱫᱚ ᱚᱱᱟ ᱫᱚ ᱟᱢᱫᱚᱢ ᱤᱭᱟᱹᱜ ᱜᱮᱭᱟ᱾ ᱟᱨ ᱦᱟᱺᱰᱤ ᱯᱟᱹᱣᱨᱟᱹ ᱫᱚ ᱧᱩ ᱞᱮᱠᱷᱟᱱ ᱫᱚᱢ ᱚᱱᱠᱟ ᱜᱮ ᱦᱩᱭᱩᱜ-ᱟ᱾
ᱟᱫᱚ ᱱᱟᱦᱟᱜ ᱱᱚᱸᱰᱮ᱾ ᱦᱟᱺᱰᱤ ᱫᱚ ᱢᱮᱱᱟᱠᱚ ᱵᱷᱟᱞᱮ ᱜᱮᱭᱟ ᱢᱮᱱᱟᱠᱚ ᱢᱤᱫ ᱯᱷᱩᱲᱩᱜ ᱫᱚ ᱨᱟᱱ ᱞᱮᱠᱟᱭ ᱠᱟᱹᱢᱤᱭᱟ᱾ ᱟᱨ ᱵᱟᱨ ᱯᱷᱩᱲᱩᱜ ᱫᱚ ᱵᱟᱹᱲᱛᱤ ᱤᱫᱤ ᱞᱮᱠᱷᱟᱱᱮᱢ ᱟᱫᱚ ᱵᱤᱥ ᱞᱮᱠᱟᱭ ᱠᱟᱹᱢᱤᱭᱟ ᱦᱮᱸ ᱥᱮ᱾
ᱦᱳᱭ ᱦᱳᱭ
ᱚᱠᱟ ᱡᱤᱱᱤᱥ ᱦᱚᱸ ᱩᱱᱟᱹᱜ ᱫᱚ ᱵᱟᱝ ᱵᱟᱹᱲᱤᱡᱟ, ᱢᱮᱱᱠᱷᱟᱱ ᱡᱟᱹᱥᱛᱤ ᱵᱟᱹᱲᱤᱡᱟ ᱡᱟᱹᱥᱛᱤ ᱞᱮᱠᱷᱟᱱ᱾ ᱱᱚᱠᱟ ᱠᱚ ᱞᱟᱹᱭᱟ᱾
ᱟᱫᱚ ᱱᱚᱣᱟ ᱠᱚᱦᱚᱸ ᱟᱫᱚ ᱯᱟᱹᱣᱨᱟᱹ ᱫᱚ ᱦᱮᱸ᱾ ᱦᱟᱺᱰᱤ ᱯᱟᱹᱣᱨᱟᱹ ᱟᱫᱚ ᱟᱵᱚ ᱫᱚ ᱦᱚᱜ-ᱚᱭ, ᱮ ᱯᱩᱡᱟᱹ ᱠᱚᱨᱮ ᱥᱮ ᱵᱚᱸᱜᱟ ᱵᱩᱨᱩ ᱠᱚᱨᱮ ᱵᱚᱱ ᱞᱟᱜᱟᱣᱮᱫ ᱜᱮᱭᱟ ᱦᱟᱺᱰᱤ ᱯᱟᱹᱣᱨᱟᱹ ᱫᱚ᱾ ᱞᱟᱜᱟᱣ ᱫᱚᱵᱚᱱ ᱞᱟᱜᱟᱣᱮᱫ ᱜᱮᱭᱟ ᱛᱟᱦᱚᱞᱮ ᱦᱚᱜ-ᱚ ᱱᱚᱝᱠᱟ ᱡᱩᱫᱤ ᱞᱟᱜᱟᱣ ᱦᱩᱭᱩᱜ-ᱟ᱾ ᱛᱟᱦᱚᱞᱮ ᱟᱢᱮᱢ ᱪᱮᱫ ᱞᱮᱠᱟᱢ ᱢᱚᱱᱮᱭᱟ ᱡᱮ ᱱᱚᱣᱟ ᱫᱚ ᱢᱤᱫ ᱫᱤᱱ ᱦᱤᱞᱳᱜ ᱪᱟᱵᱟᱜ-ᱟ᱾
ᱵᱟᱝ ᱟᱫᱚ ᱱᱟᱦᱟᱜ ᱞᱟᱠᱪᱟᱨ ᱨᱮᱭᱟᱜ ᱠᱟᱱᱟ ᱵᱚᱸᱜᱟ ᱵᱩᱨᱩ ᱨᱮᱭᱟᱜ ᱠᱟᱱᱟ ᱱᱚᱣᱟ ᱫᱚ ᱫᱚᱨᱠᱟᱨᱚᱜ ᱠᱟᱱ ᱜᱮᱭᱟ ᱟᱫᱚ᱾ ᱚᱱᱮ ᱵᱟᱝᱠᱚ ᱞᱟᱹᱭᱟ ᱱᱟᱜ ᱢᱤᱫ ᱯᱷᱩᱲᱩᱜ ᱫᱚ ᱨᱟᱱ ᱞᱮᱠᱟᱭ ᱠᱟᱹᱢᱤᱭᱟ᱾ ᱱᱚᱜ ᱱᱚᱝᱠᱟ ᱱᱟᱜ ᱟᱵᱚᱜᱮ ᱴᱷᱤᱠᱚᱜ ᱦᱩᱭᱩᱜ ᱛᱟᱵᱚᱱᱟ ᱦᱮᱸ᱾ ᱡᱟᱦᱟᱱᱟᱜ ᱡᱤᱱᱤᱥ ᱡᱮᱞᱮᱠᱟ ᱢᱳᱵᱟᱭᱤᱞ ᱢᱳᱵᱟᱭᱤᱞ ᱡᱩᱫᱤᱢ ᱞᱟᱹᱭᱟ ᱢᱳᱵᱟᱭᱤᱞ ᱫᱚ ᱵᱟᱭ ᱵᱟᱹᱲᱤᱡ ᱜᱮᱭᱟ ᱢᱟᱹᱱᱢᱤ ᱜᱮᱵᱚᱱ ᱵᱟᱹᱲᱤᱡ ᱜᱮᱭᱟ᱾
ᱦᱳᱭ
ᱦᱮᱸᱥᱮ ᱡᱩᱫᱤ ᱵᱷᱟᱞᱮ ᱞᱟᱹᱜᱤᱫ ᱵᱚᱱ ᱵᱮᱵᱚᱦᱟᱨᱟ ᱩᱱᱫᱚ ᱵᱷᱟᱞᱮ ᱜᱮᱭᱟ᱾ ᱠᱷᱟᱱ ᱟᱵᱚ ᱫᱚ ᱡᱟᱹᱥᱛᱤ ᱠᱟᱭᱛᱮ ᱟᱫᱚ ᱦᱚᱲ ᱵᱟᱝᱼᱼ ᱠᱚ ᱵᱩᱡᱟ ᱚᱱᱮ ᱚᱱᱟ ᱠᱷᱟᱹᱛᱤᱨ ᱜᱮ ᱱᱟᱜ ᱤᱧ ᱫᱩᱧ ᱢᱚᱱᱮᱭᱮᱫᱟ ᱵᱮᱥᱤ ᱯᱨᱚᱵᱷᱟᱵᱽ ᱫᱚ ᱯᱟᱲᱟᱜ ᱠᱟᱱᱟ ᱟᱫᱚ ᱱᱚᱰᱮ ᱡᱩᱫᱤᱢ ᱞᱟᱹᱭᱟ᱾ ᱦᱚᱲ ᱵᱷᱟᱞᱮ ᱠᱚ ᱦᱩᱭᱩᱜ-ᱟ ᱩᱱᱫᱚᱢ ᱞᱟᱹᱭᱟ ᱱᱚᱣᱟ ᱪᱟᱵᱟᱜ ᱜᱮ ᱵᱷᱟᱞᱮᱭᱟ᱾ ᱱᱚᱝᱠᱟᱢ ᱞᱟᱹᱭᱟ ᱠᱤᱱᱛᱩᱼᱼ ᱪᱟᱵᱟ ᱦᱚᱸ ᱢᱤᱫᱴᱮᱱ ᱩᱱᱟᱹᱜ ᱫᱚ ᱵᱷᱟᱞᱮ ᱵᱟᱝ ᱢᱚᱱᱮᱜ ᱠᱟᱱᱟ᱾
ᱟᱫᱚ ᱠᱟᱛᱷᱟ ᱫᱚ ᱵᱟᱠᱷᱟᱱ ᱱᱚᱝᱠᱟ ᱜᱮ ᱦᱤᱡᱩᱜ ᱠᱟᱱᱟ ᱟᱫᱚ ᱵᱟᱠᱷᱟᱱ ᱫᱚ ᱪᱤᱠᱟᱹ ᱞᱮᱠᱟᱛᱮᱢ ᱪᱤᱠᱟᱹᱭᱟ ᱱᱚᱜᱼᱚᱭ ᱡᱟᱦᱟᱱᱟᱜ ᱟᱵᱚᱣᱟᱜ ᱯᱩᱡᱟᱹ ᱠᱚᱨᱮᱜ ᱜᱮ ᱟᱵᱚᱣᱟᱜ ᱵᱚᱸᱜᱟ ᱠᱚᱨᱮᱜ ᱜᱮ ᱦᱚᱜᱼᱚᱭ ᱡᱟᱦᱟᱸ ᱮ ᱦᱟᱹᱰᱤ ᱞᱟᱜᱟᱜ ᱠᱟᱱᱟ ᱥᱮ ᱟᱨ ᱚᱠᱟ ᱠᱚᱨᱮ ᱫᱚ ᱱᱚᱼᱼ ᱟᱵᱚ ᱵᱚᱱ ᱪᱚᱰᱚᱨ ᱜᱮᱭᱟ ᱠᱤᱱᱛᱩᱼᱼ ᱚᱱᱟ ᱫᱚ ᱟᱵᱚᱣᱟᱜ ᱢᱚᱱᱮ ᱦᱚᱭ ᱯᱟᱹᱣᱨᱟᱹ ᱫᱚ ᱢᱤᱫᱴᱟᱝ ᱟᱵᱚᱣᱟᱜ ᱤᱭᱟᱹ ᱨᱮᱫᱚ ᱵᱟᱝ ᱠᱟᱱᱟ᱾ ᱡᱮ ᱯᱩᱨᱟᱹ ᱪᱚᱰᱚᱨ ᱦᱩᱭᱩᱜ-ᱟ ᱢᱮᱱᱛᱮ ᱠᱤᱱᱛᱩ ᱦᱟᱺᱰᱤ ᱫᱚ ᱢᱤᱫᱴᱟᱝ ᱟᱵᱚᱣᱟᱜ ᱫᱚ ᱞᱟᱜᱟᱜ ᱜᱮᱭᱟ᱾ ᱟᱫᱚ ᱦᱚᱸᱜᱼᱚᱭ ᱡᱟᱼᱼ ᱡᱟᱹᱥᱛᱤ ᱦᱚᱜᱼᱱᱟ ᱠᱟᱛᱷᱟ ᱜᱮᱛᱚ ᱠᱷᱟᱡ ᱡᱟᱹᱥᱛᱤᱢ ᱤᱭᱟᱹᱼᱼ ᱤᱭᱟᱹ ᱞᱮᱠᱷᱟᱱ ᱜᱮᱼᱼ ᱚᱱᱟ ᱵᱤᱥ ᱞᱮᱠᱟᱭ ᱠᱟᱹᱢᱤᱭᱟ ᱦᱚᱜ- ᱱᱟ ᱦᱩᱭᱩᱜ ᱠᱟᱱᱟ ᱠᱟᱛᱷᱟ ᱟᱫᱚ ᱚᱠᱚᱭ ᱦᱚᱲ ᱵᱩᱡᱼᱼ ᱡᱮ ᱱᱚᱣᱟ ᱫᱚ ᱮ ᱟᱫᱚ ᱦᱚᱜᱼᱚᱭ ᱦᱚᱲᱟᱜ ᱢᱟᱱᱮᱼᱼ ᱩᱞᱤᱫᱟᱜ ᱡᱚᱨᱚᱜᱼᱟ ᱟᱨᱠᱤ ᱱᱚᱜ ᱚᱭ ᱡᱚᱠᱷᱚᱱ ᱜᱮ ᱡᱟᱦᱟᱸᱭ ᱦᱚᱲᱮ ᱧᱩᱭᱟ ᱩᱱᱤ ᱡᱚᱠᱷᱼᱼ ᱡᱚᱠᱷᱚᱱ ᱜᱮ ᱟᱫᱚ ᱱᱚᱜ-ᱚᱭ ᱵᱚᱸᱜᱟ ᱵᱩᱨᱩ ᱨᱮᱠᱚ ᱛᱩᱫ ᱠᱮᱫᱟ ᱟᱫᱚ ᱩᱱᱤ ᱫᱚᱭ ᱧᱩ ᱟᱹᱱᱤᱡᱼᱟ᱾ ᱟᱫᱚ ᱩᱱᱤ ᱫᱚ ᱵᱟᱭ ᱟᱫᱚ ᱧᱩ ᱧᱩ ᱛᱮ ᱮᱢᱚᱱ ᱧᱩ ᱪᱟᱞᱟᱜ-ᱟᱭ ᱧᱩ ᱤᱫᱤᱭᱟᱭ ᱟᱫᱚ ᱩᱱᱤ ᱫᱚ ᱦᱟᱱᱮᱼᱼ ᱵᱤᱥ ᱨᱮ ᱟᱫᱚᱭ ᱤᱭᱟᱹᱭᱟ ᱦᱚᱜᱼᱚ ᱱᱚᱣᱟ ᱤᱭᱟᱹ ᱫᱚ ᱵᱟᱹᱱᱩᱜ ᱛᱟᱠᱚᱣᱟ ᱦᱚᱲᱟᱜ ᱫᱚ,
ᱟᱪᱪᱷᱟ ᱛᱟᱨᱯᱚᱨᱮ ᱱᱟᱜᱼᱼ ᱟᱵᱚᱣᱟᱜ ᱦᱚᱲᱢᱚ ᱦᱚᱭ ᱠᱷᱚᱛᱤᱭᱮᱫᱟ ᱛᱟᱨᱯᱚᱨᱮ ᱟᱵᱚ ᱥᱟᱱᱛᱟᱲ ᱫᱚ ᱡᱷᱚᱛᱚ ᱜᱮ ᱨᱮᱸᱜᱮᱡᱼᱼ ᱤ ᱧᱚᱜ ᱜᱮᱭᱟ ᱵᱚᱱ ᱦᱮᱸᱥᱮᱼᱼ
ᱦᱳᱭ
ᱛᱟᱨ ᱯᱚᱨᱮ ᱢᱤᱫᱴᱮᱱ ᱦᱚᱲ ᱡᱩᱫᱤ ᱵᱟᱹᱲᱤᱡᱚᱜᱼᱟ ᱥᱮ ᱚᱱᱟᱼᱼ ᱥᱚᱢᱟᱡ ᱦᱚᱸ ᱵᱟᱹᱭ ᱵᱟᱹᱭᱛᱮ ᱠᱤᱪᱷᱩ ᱵᱟᱨ ᱯᱮ ᱦᱚᱲ ᱟᱛᱮᱜ ᱜᱮᱛᱚ ᱟᱵᱚᱣᱟᱜ ᱥᱚᱢᱟᱡ ᱫᱚ ᱦᱮᱸᱥᱮ
ᱦᱳᱭ
ᱱᱚᱣᱟ ᱢᱤᱫ ᱦᱚᱲ ᱵᱟᱹᱲᱤᱡ ᱞᱮᱱ ᱠᱷᱟᱱ ᱱᱚᱝᱠᱟ ᱱᱚᱝᱠᱟ ᱛᱮ ᱡᱩᱫᱤ ᱵᱟᱨᱯᱮ ᱦᱚᱲ ᱠᱚ ᱵᱟᱹᱲᱤᱡᱚᱜᱼᱟ ᱛᱟᱦᱚᱞᱮ ᱯᱩᱨᱟ ᱚᱱᱟ ᱥᱚᱢᱟᱡ ᱜᱮ ᱵᱟᱹᱭ ᱵᱟᱹᱭᱛᱮ ᱵᱟᱹᱲᱤᱡᱚᱜᱼᱟ᱾ ᱠᱤᱱᱛᱩᱼᱼ ᱦᱚᱲ ᱵᱷᱟᱞᱮ ᱛᱟᱦᱮᱸᱱ ᱠᱷᱟᱱ ᱥᱚᱢᱟᱡ ᱦᱚᱸ ᱵᱷᱟᱞᱮᱜᱼᱟ ᱧᱮᱞᱚᱜᱚᱜ ᱠᱟᱱᱟ ᱦᱮᱸᱥᱮ ᱡᱩᱫᱤᱼᱼ ᱯᱩᱨᱟᱹ ᱞᱟᱛᱟᱨ ᱠᱷᱚᱱ ᱡᱩᱫᱤᱢ ᱥᱟᱵᱟ᱾
ᱦᱳᱭ ᱟᱫᱚ ᱦᱚᱜᱼᱚᱭ ᱤᱭᱟᱹ ᱦᱚᱸᱜᱼ ᱱᱟ ᱠᱚ ᱢᱮᱱᱟᱜ ᱛᱟᱵᱚᱱᱟ᱾ ᱟᱵᱚᱣᱟᱜ ᱱᱮᱛᱟᱨ ᱧᱮᱞᱚᱜᱚᱜ ᱠᱟᱱᱟ ᱟᱹᱰᱤ ᱠᱟᱹᱴᱤᱡ ᱠᱟᱹᱴᱤᱡ ᱜᱤᱫᱽᱨᱟᱹ ᱱᱚ ᱚ ᱱᱚᱝᱠᱟ ᱠᱚ ᱯᱟᱹᱣᱨᱟᱹ ᱦᱟᱺᱰᱤ ᱠᱚ ᱧᱩᱭ ᱮᱫᱟ ᱟᱹᱰᱤ ᱠᱟᱹᱴᱤᱡ ᱠᱟᱹᱴᱤᱡ ᱜᱤᱫᱽᱨᱟᱹ
ᱦᱮᱸ ᱱᱚᱸᱰᱮᱼᱼ ᱦᱮᱸ ᱞᱟᱹᱭ ᱢᱮ ᱜᱚᱝᱠᱮ
ᱦᱚᱜᱼ ᱱᱩᱠᱩ ᱫᱚ ᱟᱫᱚ ᱡᱩᱫᱤ ᱟᱢᱮᱢ ᱢᱟᱱᱟᱣ ᱠᱚᱣᱟ ᱥᱮᱢ ᱯᱟᱨᱚᱢ ᱠᱚᱣᱟ᱾ ᱛᱟᱦᱚᱞᱮ ᱟᱫᱚ ᱱᱩᱠᱩ ᱮᱢᱚᱱ ᱢᱤᱫᱴᱟᱝ ᱟᱠᱚᱼᱼ ᱢᱤᱫᱴᱟᱝ ᱤᱭᱟᱹ ᱠᱚ ᱨᱚᱲ ᱢᱮᱭᱟ ᱟᱢᱜᱮᱼᱼ ᱟᱫᱚ ᱡᱚᱠᱷᱚᱱ ᱜᱮ ᱟᱫᱚ ᱱᱚᱜᱼᱚ ᱱᱚᱝᱠᱟ ᱤᱭᱟᱹ ᱨᱚᱲ ᱢᱮᱭᱟ ᱟᱫᱚ ᱡᱮ ᱤᱧ ᱫᱚ ᱟᱢᱟᱜ ᱫᱚ ᱵᱟᱹᱧ ᱤᱭᱩᱡᱟ ᱛᱚ ᱤᱧ ᱫᱚ ᱟᱢ ᱵᱟᱵᱟ ᱵᱟᱹᱧ ᱧᱩᱭ ᱮᱫᱟ ᱟᱢᱟᱜ ᱦᱚᱸ ᱵᱟᱹᱧ ᱧᱩᱭ ᱮᱫᱟ ᱤᱧ ᱫᱚ ᱤᱧᱟᱹᱜ ᱯᱚᱭᱥᱟ ᱛᱮ ᱤᱧᱟᱹᱜ ᱴᱟᱠᱟ ᱛᱮᱧ ᱧᱩᱭ ᱮᱫᱟ ᱾ ᱟᱫᱚ ᱦᱚᱸᱜᱼᱚ ᱱᱚᱝᱠᱟ ᱤᱭᱟᱹ ᱨᱮ ᱟᱹᱰᱤ ᱦᱚᱲᱜᱤᱧ ᱧᱮᱞᱮᱫ ᱠᱚᱣᱟ ᱟᱫᱚ ᱩᱱᱠᱩ ᱵᱟᱠᱚ ᱧᱩᱭᱮᱫᱭᱟ ᱡᱟᱦᱟᱸᱭ ᱜᱤᱫᱽᱨᱟᱹ ᱡᱚᱛᱚ ᱠᱷᱚᱡ ᱵᱟᱭ ᱵᱟᱨᱚᱱ ᱢᱟᱱᱟᱭᱮ ᱠᱟᱱᱟ ᱾ ᱩᱱᱠᱷᱚᱱ ᱟᱡ ᱟᱭᱚ ᱵᱟᱭ ᱢᱟᱱᱟᱭᱮ ᱩᱱᱠᱷᱚᱱ ᱩᱱᱤ ᱜᱤᱫᱽᱨᱟᱹ ᱫᱚ ᱚᱱᱟ ᱠᱚᱨᱮᱱᱟᱜ ᱤᱭᱟᱹ ᱫᱚ ᱵᱟᱭ ᱤᱭᱟᱹ ᱫᱚ ᱵᱟᱭ ᱵᱩᱡᱽ ᱮᱫᱟ ᱡᱮ ᱱᱚᱣᱟ ᱫᱚ ᱵᱟᱹᱲᱤᱡ ᱢᱮᱱᱛᱮ ᱾
ᱦᱮᱸ ᱾ ᱛᱟᱨᱯᱚᱨᱮ ᱱᱚᱰᱮ ᱫᱚ ᱱᱟᱜ ᱤᱧ ᱫᱩᱧ ᱢᱚᱱᱮᱭᱟ ᱟᱭᱩ ᱵᱟᱵᱟ ᱟᱹᱰᱤ ᱢᱟᱨᱟᱝ ᱦᱮᱸ ᱾ ᱪᱮᱫ ᱠᱚ ᱞᱟᱹᱭᱟ ᱫᱚᱥ ᱢᱮᱱᱟᱜᱼᱟ ᱦᱮᱸ ᱥᱮ ᱾
ᱦᱚᱭ ᱦᱚᱭ ᱾
ᱛᱟᱨᱯᱚᱨᱮ ᱡᱩᱫᱤ ᱢᱤᱫ ᱥᱮᱫ ᱛᱮᱢ ᱧᱮᱞᱟ ᱩᱱᱠᱩ ᱦᱚᱸ ᱚᱵᱷᱟᱵᱽ ᱡᱟᱞᱟᱛᱮ ᱠᱟᱹᱢᱤ ᱨᱮᱠᱚ ᱛᱟᱦᱮᱱᱟ ᱜᱤᱫᱽᱨᱟᱹ ᱪᱮᱛᱟᱱ ᱩᱱᱟᱹᱜ ᱱᱚᱡᱚᱨ ᱵᱟᱝᱠᱚ ᱫᱚᱦᱚ ᱫᱟᱲᱮᱭᱟᱜᱼᱟ ᱾ ᱩᱱᱠᱩ ᱦᱚᱸ ᱱᱟᱦᱟᱜ ᱱᱚᱰᱮ ᱫᱚ ᱱᱚᱝᱠᱟ ᱜᱮ ᱦᱩᱭᱩᱜ ᱠᱟᱱᱟ ᱾ ᱛᱟᱯᱚᱨᱮ ᱥᱮᱪᱮᱫ ᱨᱮᱱᱟᱜ ᱟᱹᱰᱤᱜᱟᱱ ᱜᱮ ᱚᱵᱷᱟᱵᱽ ᱢᱮᱱᱟᱜᱼᱟ ᱦᱮᱸ ᱥᱮ ᱾
ᱦᱚᱭ ᱦᱚᱭ ᱾
ᱱᱚᱰᱮ ᱫᱚ ᱛᱟᱨᱯᱚᱨᱮ ᱱᱩᱠᱩ ᱡᱟᱦᱟᱸᱭ ᱫᱤᱥᱚᱢ ᱪᱟᱪᱞᱟᱣ ᱠᱚ ᱱᱩᱠᱩᱣᱟᱜ ᱜᱮ ᱠᱟᱹᱴᱤᱡ ᱱᱩᱠᱩ ᱦᱚ ᱧᱮᱞ ᱫᱚᱨᱠᱟᱨ ᱾ ᱡᱟᱦᱟᱸᱭ ᱱᱚᱣᱟ ᱠᱚ ᱤᱫᱤ ᱠᱟᱛᱮᱜ ᱠᱚ ᱧᱮᱞᱟ ᱾
ᱦᱚᱭ ᱟᱫᱚ ᱚᱱᱠᱟᱱ ᱫᱚ ᱟᱵᱚᱣᱟᱜ ᱦᱮᱸ ᱾
ᱟᱨ ᱵᱟᱠᱷᱟᱱ ᱫᱚ ᱱᱚᱣᱟ ᱦᱟᱸᱜ ᱴᱷᱤᱠ ᱫᱚ ᱵᱟᱝ ᱜᱟᱱᱚᱜᱼᱟ ᱠᱟᱨᱚᱱ ᱟᱭᱩᱵᱟᱵᱟ ᱟᱵᱚ ᱫᱚ ᱟᱹᱰᱤ ᱜᱮ ᱠᱚ ᱨᱮᱸᱜᱮᱡ ᱜᱮᱭᱟ ᱜᱤᱫᱽᱨᱟᱹ ᱧᱮᱞ ᱨᱮᱱᱟᱜ ᱚᱠ ᱚᱠᱛᱚ ᱦᱚᱸ ᱵᱟᱝ ᱛᱟᱦᱮᱱᱟ ᱤᱥᱠᱩᱞ ᱠᱩᱞᱮᱭᱟᱭ ᱱᱚᱣᱟ ᱨᱮᱱᱟᱜ ᱦᱚᱸ ᱠᱚᱱᱚ ᱤᱭᱟᱹ ᱵᱟᱹᱱᱩᱜᱼᱟ ᱾ ᱩᱱᱠᱩ ᱴᱷᱮᱱ ᱾ ᱦᱮᱥᱮ ᱾
ᱦᱚᱭ ᱦᱚᱭ ᱾
ᱛᱟᱨᱯᱚᱨᱮ ᱟᱫᱚ ᱩᱱᱤ ᱫᱚ ᱜᱤᱫᱽᱨᱟᱹᱭ ᱜᱤᱫᱽᱨᱟᱹ ᱜᱮᱭᱟᱭ ᱛᱚ ᱟᱫᱚ ᱜᱤᱫᱽᱨᱟᱹ ᱜᱮ ᱱᱟᱦᱟᱱᱟᱜ ᱵᱟᱯᱞᱟᱜ ᱠᱟᱱᱟᱭ ᱟᱡᱜᱮ ᱾ ᱛᱟᱨᱯᱚᱨᱮ ᱟᱡᱨᱤᱱ ᱡᱩᱫᱤ ᱜᱤᱫᱽᱨᱟᱹ ᱠᱚ ᱦᱩᱭᱩᱜ-ᱟ ᱚᱞᱨᱮᱰᱤ ᱟᱡ ᱜᱮ ᱜᱤᱫᱽᱨᱟᱹ ᱜᱮᱭᱟᱭ ᱦᱟᱸ ᱱᱤᱛᱚᱜ ᱫᱚ ᱾ ᱛᱟᱦᱞᱮ ᱩᱱᱤ ᱱᱟᱦᱟᱜ ᱪᱤᱠᱟᱹᱛᱮ ᱟᱡᱤᱡ ᱜᱤᱫᱽᱨᱟᱹᱭ ᱧᱮᱞᱮᱭᱟ ᱩᱱᱤ ᱜᱤᱫᱽᱨᱟᱹ ᱫᱚ ᱟᱨ ᱦᱩᱰᱤᱧ ᱠᱷᱚᱱᱜᱮ ᱯᱩᱨᱟᱹ ᱟᱡ ᱜᱚ ᱟᱡ ᱵᱟ ᱜᱮᱭ ᱜᱤᱫᱽᱨᱟᱹ ᱧᱚᱜ ᱩᱱᱠᱤᱱ ᱜᱮ ᱵᱟᱹᱠᱤᱱ ᱵᱩᱡᱟ ᱪᱮᱫ ᱦᱚᱸ ᱾ ᱟᱨ ᱥᱤᱠᱷᱱᱟᱹᱛ ᱨᱮᱭᱟᱜ ᱚᱵᱷᱟᱵᱽ ᱚᱱᱠᱟ ᱞᱮᱛᱟᱲ ᱜᱮ ᱪᱟᱞᱟᱣ ᱤᱫᱤᱭᱟᱜ ᱠᱟᱱᱟ ᱾ ᱦᱮᱸ ᱞᱟᱹᱭ ᱢᱮ ᱜᱚᱝᱠᱮ?
ᱱᱚᱜᱼᱚ ᱱᱚᱝᱠᱟ ᱠᱷᱟᱹᱛᱤᱨ ᱜᱮᱛᱚ ᱱᱚᱜᱼᱚᱭ ᱟᱭᱚ ᱵᱟᱵᱟ ᱫᱚ ᱟᱫᱚ ᱟᱵᱚ ᱫᱚ ᱨᱮᱸᱜᱮᱡ ᱦᱚᱲ ᱥᱮᱜ ᱟᱭᱚ ᱵᱟᱵᱟ ᱚᱱᱠᱟᱱ ᱚᱠᱛᱚ ᱵᱟᱹᱱᱩᱜ ᱛᱟᱠᱚᱣᱟ ᱡᱮ ᱜᱤᱫᱽᱨᱟᱹ ᱥᱟᱵ ᱥᱟᱵ ᱛᱤᱧ ᱤᱭᱟᱹᱭᱟ ᱟᱡ ᱜᱤᱫᱽᱨᱟᱹ ᱥᱟᱵ ᱥᱟᱵᱛᱮ ᱩᱱᱤ ᱞᱟᱦᱟ ᱤᱫᱤᱭ ᱮᱭᱟᱭ ᱥᱮ ᱟᱡ ᱟᱭᱟᱜ ᱫᱟᱠᱟ ᱴᱩᱠᱩᱡ ᱡᱚᱢ ᱟᱨᱡᱟᱣ ᱚᱱᱟᱭ ᱤᱭᱟᱹᱟᱭ ᱟᱨᱡᱟᱣᱟ ᱾ ᱛᱟᱦᱚᱞᱮ ᱦᱚᱸᱜᱚᱭ ᱱᱚᱝ ᱚᱱᱠᱟᱱ ᱤᱭᱟᱹ ᱨᱮ ᱟᱵᱚ ᱦᱚᱲ ᱦᱚᱸ ᱜᱤᱫᱽᱨᱟᱹ ᱪᱮᱛᱟᱱ ᱨᱮ ᱥᱚᱢᱚᱭ ᱵᱟᱝᱠᱚ ᱮᱢ ᱫᱟᱲᱮᱭᱟᱜ ᱠᱟᱱᱟ ᱟᱨ ᱜᱤᱫᱽᱨᱟᱹ ᱦᱚᱸ ᱦᱟᱹᱱᱠᱩ ᱱᱟᱝᱠᱩ ᱦᱚᱸᱜᱼᱚᱭ ᱧᱮᱞᱛᱮ ᱱᱚᱜ ᱱᱚᱝᱠᱟᱱ ᱧᱮᱞᱛᱮ ᱟᱨ ᱩᱱᱠᱩ ᱦᱚᱸᱠᱚ ᱥᱮᱬᱟᱭᱮᱫᱟ ᱾ ᱟᱫᱚ ᱦᱚᱸᱜ-ᱚᱱᱰᱮ ᱫᱚ ᱟᱴᱚᱠ ᱫᱚ ᱵᱟᱝ ᱜᱟᱱᱚᱜ ᱠᱟᱱᱟ ᱟᱫᱚ,
ᱚᱸᱰᱮ ᱫᱚ ᱟᱴᱚᱠ ᱫᱚ ᱮᱠᱟᱞ ᱜᱮ ᱵᱟᱝ ᱜᱟᱱᱚᱜ ᱠᱟᱱᱟ ᱱᱟᱦᱟᱜ, ᱛᱟᱨᱯᱚᱨᱮ ᱟᱢᱮᱢ ᱢᱮᱛᱟᱭᱟ ᱟᱢ ᱜᱮᱢ ᱵᱟᱹᱲᱤᱡᱚᱜ-ᱟ᱾
ᱦᱳᱭ ᱦᱳᱭ᱾ ᱦᱳᱭ ᱦᱚᱸᱜ-ᱚ ᱱᱚᱝᱠᱟ ᱟᱟᱱᱟ ᱡᱷᱚᱛᱚ ᱟᱛᱩ ᱨᱮ ᱱᱚᱜ-ᱚ ᱱᱚᱝᱠᱟ ᱠᱟᱱᱟ ᱟᱢ ᱜᱮᱢ ᱵᱟᱹᱲᱤᱡᱚᱜ-ᱟ ᱩᱱᱤ ᱟᱢ ᱜᱮ ᱮᱜᱮᱨ ᱨᱩᱣᱟᱹᱲ ᱢᱮᱭᱟᱭ ᱱᱩᱭ ᱞᱟᱹᱭ ᱟᱭ ᱦᱚᱸᱜ-ᱚ‌ ᱦᱩᱜ-ᱩᱸᱭ ᱤᱧᱫᱚ ᱟᱢᱟᱜ ᱤᱧ ᱧᱩᱭ ᱫᱟ ᱠᱤ ᱟᱢᱮᱢ ᱤᱢᱟᱹᱧ ᱠᱟᱱᱟ, ᱟᱫᱚ ᱟᱢ ᱪᱮᱫ ᱮᱢ ᱞᱟᱹᱭᱟ ᱛᱚᱠᱷᱚᱱ ᱫᱚ ᱟᱫᱚ ᱟᱢ ᱟᱫᱚ ᱚᱝᱠᱟ ᱚᱝᱠᱟ ᱛᱮ ᱟᱹᱰᱤ ᱦᱚᱲ ᱜᱮ ᱵᱟᱠᱚ ᱢᱟᱱᱟᱣᱭᱮᱫ ᱠᱚᱣᱟ ᱱᱮᱛᱟᱨ᱾
ᱱᱚᱣᱟ ᱠᱚᱫᱚ ᱱᱟᱦᱟᱜ ᱟᱹᱰᱤ ᱜᱮ ᱥᱚᱢᱚᱭᱥᱟ ᱨᱮ ᱦᱮᱡ ᱟᱠᱟᱱᱟ ᱟᱵᱚᱣᱟᱜ ᱱᱚᱣᱟ ᱥᱚᱢᱟᱡᱽ ᱨᱮ,
ᱦᱳᱭ, ᱟᱨ ᱦᱚᱸᱜ-ᱚᱭ ᱟᱫᱚ ᱩᱸ ᱩᱱᱠᱩ ᱦᱚᱢ ᱪᱤᱠᱟᱹ ᱠᱚᱣᱟ, ᱡᱚᱛᱚ ᱦᱚᱲ ᱦᱚᱸᱜ-ᱚᱭ ᱨᱮᱸᱜᱮᱡ ᱤᱭᱟᱹ ᱫᱚ ᱟᱫᱚ ᱤᱭᱟᱹ ᱦᱚᱸᱜ-ᱚᱭ ᱡᱟᱦᱟᱸ ᱯᱟᱲᱦᱟᱣ ᱚᱱᱟ ᱦᱚᱸ ᱟᱫᱚ ᱮᱴᱠᱮᱴᱚᱲᱮ ᱤᱭᱟᱹᱜ ᱠᱟᱱ ᱛᱟᱠᱚᱣᱟ, ᱢᱤᱫᱴᱟᱝ ᱦᱚᱲ ᱡᱩᱫᱤ ᱵᱟᱝ ᱵᱟᱭ ᱯᱟᱲᱦᱟᱜ-ᱟᱭ ᱩᱱᱤ ᱩᱱᱤ ᱫᱚ ᱵᱟᱭ ᱞᱟᱦᱟ ᱪᱟᱞᱟᱣ ᱫᱟᱲᱮᱭᱟᱜ-ᱟ, ᱢᱮᱸᱫ ᱛᱟᱦᱮᱸᱱ ᱛᱩᱞᱩᱡ ᱩᱱᱤ ᱫᱚ ᱥᱟᱹᱨᱤ ᱜᱮ ᱠᱟᱬᱟᱜ ᱟᱭ ᱠᱤᱱᱛᱩ᱾
ᱦᱮᱸ᱾ ᱛᱟᱨᱯᱚᱨᱮ ᱱᱟᱦᱟᱜ ᱱᱚᱸᱰᱮ ᱯᱟᱲᱦᱟᱣ ᱫᱚ ᱱᱟᱦᱟᱜ, ᱯᱟᱲᱦᱟᱣ ᱨᱮᱭᱟᱜ ᱡᱚᱠᱷᱚᱱᱮᱢ ᱞᱟᱹᱭ ᱠᱮᱫᱮᱜ-ᱟ, ᱱᱚᱰᱮ ᱱᱟᱦᱟᱜ ᱦᱤᱥᱟᱹᱵ ᱠᱟᱜ ᱢᱮ ᱡᱟᱦᱟᱸᱭ ᱡᱩᱫᱤ ᱜᱤᱫᱽᱨᱟᱹ ᱯᱟᱲᱦᱟᱣᱱᱟ ᱟᱵᱚ ᱥᱚᱢᱟᱡᱽ ᱨᱮᱱ ᱦᱮᱸ, ᱩᱱᱤ ᱫᱚ ᱱᱟᱦᱟᱜ ᱯᱳᱭᱞᱳ ᱫᱷᱟᱯ ᱨᱮᱱ ᱯᱟᱲᱦᱟᱣᱤᱡ ᱞᱮᱠᱟᱛᱮ ᱦᱩᱭᱩᱜ ᱠᱟᱱᱟ᱾ ᱩᱱᱤ ᱫᱚ ᱱᱟᱦᱟᱜ ᱵᱟᱭ ᱵᱟᱰᱟᱭᱟ ᱞᱟᱦᱟ ᱥᱮᱫ ᱪᱮᱫ ᱞᱮᱠᱟ ᱢᱮᱱᱟᱜ-ᱟ, ᱩᱱᱠᱩ ᱨᱮᱱ ᱚᱲᱟᱜ ᱦᱚᱲ ᱦᱚᱸ ᱵᱟᱝ ᱠᱚ ᱵᱟᱲᱟᱭᱟ, ᱦᱮᱸ ᱥᱮ᱾ ᱛᱟᱯᱚᱨᱮ ᱯᱟᱲᱦᱟᱣ ᱦᱚᱸ ᱢᱤᱫ ᱫᱷᱟᱣ ᱨᱮ ᱡᱮ ᱩᱱᱤ ᱩᱱᱤ ᱡᱟᱦᱟᱸᱱᱟᱜ ᱮ ᱪᱤᱠᱟᱹ ᱫᱟᱲᱮᱭᱟᱜ-ᱟ ᱚᱝᱠᱟ ᱦᱚᱸ ᱱᱟᱦᱟᱜ ᱵᱟᱝ ᱜᱟᱱᱚᱜ-ᱟ᱾ ᱩᱱᱤ ᱯᱟᱲᱦᱟᱣ ᱤᱫᱤᱭᱟ ᱛᱟᱦᱚᱞᱮ ᱩᱱᱤ ᱟᱹᱰᱤ ᱠᱤᱪᱷᱩ ᱵᱩᱡᱽ ᱫᱟᱲᱮᱜ-ᱟ ᱟᱡ ᱡᱩᱫᱤ ᱡᱟᱦᱟᱸᱱᱟᱜ ᱵᱟᱭ ᱪᱤᱠᱟᱹ ᱫᱟᱲᱮᱭᱟᱜ ᱨᱮᱦᱚᱸ ᱟᱡ ᱵᱩᱡᱽ ᱫᱟᱲᱮᱜ-ᱟᱭ ᱡᱮ ᱚᱱᱟ ᱯᱚᱨᱮᱨ ᱟᱡ ᱯᱚᱨᱮᱨ ᱡᱮᱱᱟᱨᱮᱥᱟᱱ ᱨᱮᱱ ᱜᱤᱫᱽᱨᱟᱹᱭ ᱵᱩᱡᱷᱟᱹᱣ ᱫᱟᱲᱮᱭᱟ ᱠᱚᱣᱟ ᱡᱮ ᱱᱚᱛᱮ ᱫᱚ ᱪᱮᱫᱠᱟ ᱦᱩᱭᱩᱜ-ᱟ ᱱᱚᱛᱮ ᱫᱚ ᱪᱮᱫᱠᱟ ᱵᱟᱝ, ᱚᱠᱟ ᱥᱮᱫ ᱪᱟᱞᱟᱜ ᱟᱢ ᱚᱠᱟ ᱥᱮ ᱵᱟᱝ ᱱᱚᱣᱟ ᱛᱮᱫ ᱠᱟᱹᱴᱤᱡ ᱫᱚ ᱩᱫᱩᱜ ᱫᱟᱲᱮᱜ-ᱟᱭ᱾ ᱛᱟᱯᱚᱨᱮ ᱟᱹᱰᱤ ᱦᱚᱲ ᱜᱮ ᱠᱚ ᱞᱟᱹᱭᱟ ᱚᱞ ᱯᱟᱲᱦᱟᱣ ᱠᱟᱛᱮ ᱪᱮᱫ ᱦᱩᱭᱩᱜᱼᱟ, ᱡᱟᱦᱟᱸᱱᱟᱜ ᱵᱟᱝ ᱦᱩᱭᱩᱜ ᱨᱮᱦᱚᱸ ᱩᱱᱤ ᱡᱟᱦᱟᱸᱭ ᱚᱞ ᱯᱟᱲᱦᱟᱜ ᱠᱟᱱᱟᱭ ᱥᱮ ᱛᱟᱦᱮᱸᱱ ᱜᱮᱭᱟᱭ ᱩᱱᱤ ᱟᱹᱰᱤ ᱠᱤᱪᱷᱩ ᱫᱤᱥ ᱦᱩᱫᱤᱥ ᱧᱟᱢᱟᱭ᱾ ᱡᱮ ᱱᱚᱣᱟ ᱛᱤᱱᱟᱹᱜ ᱞᱟᱹᱠᱛᱤ ᱜᱮᱭᱟ᱾
ᱚᱞ ᱵᱟᱝ ᱚᱞ ᱯᱟᱲᱦᱟᱣ ᱵᱟᱝ ᱛᱟᱦᱮᱸ ᱞᱮᱱᱠᱷᱟᱱ ᱫᱚ ᱮᱠᱫᱚᱢ ᱟᱢ ᱤᱧᱫᱩᱧ ᱞᱟᱹᱭᱮᱫᱟ ᱴᱷᱤᱠ ᱜᱮᱭᱟ ᱟᱢ ᱪᱟᱥ ᱵᱟᱥ ᱜᱮ ᱦᱩᱭᱩᱜ ᱛᱟᱢᱟ ᱟᱢ ᱪᱟᱥ ᱵᱟᱥ ᱟᱢ ᱤᱧᱫᱚ ᱵᱟᱹᱧ ᱞᱟᱹᱭ ᱫᱟ ᱡᱮ ᱚᱞ ᱯᱟᱲᱦᱟᱣ ᱞᱮᱱᱠᱷᱟᱱ ᱜᱮ ᱪᱟᱠᱨᱤ ᱧᱟᱢᱚᱜᱼᱟ᱾
ᱢᱤᱫᱴᱟᱝ ᱦᱚᱲ ᱚᱞ ᱯᱟᱲᱦᱟᱣ ᱡᱩᱫᱤ ᱵᱟᱝ ᱛᱟᱦᱮᱸᱱ ᱛᱟᱭᱟ ᱩᱱᱤ ᱡᱟᱦᱟᱸ ᱞᱮᱠᱟᱱᱟᱜ ᱠᱟᱹᱢᱤ ᱜᱮ ᱵᱟᱭ ᱫᱟᱲᱮᱭᱟᱜᱼᱟ ᱩᱱᱤ,
ᱦᱩᱸ᱾
ᱢᱤᱫᱴᱟᱝ ᱢᱤᱫᱴᱟᱝ ᱤᱭᱟᱹ ᱢᱮᱱᱟᱜᱼᱟ, ᱟᱢ ᱚᱞ ᱯᱟᱲᱦᱟᱜ ᱟᱢ ᱤᱭᱟᱹ ᱢᱟᱱᱮ ᱡᱟᱦᱟᱸᱱᱟᱜ ᱜᱮᱢ ᱡᱩᱫᱤ ᱚᱞ ᱯᱟᱲᱦᱟᱣ ᱡᱩᱫᱤ ᱪᱟᱥ ᱵᱟᱥ ᱨᱮᱦᱚᱸ ᱡᱩᱫᱤ ᱚᱞ ᱯᱟᱲᱦᱟᱣ ᱡᱩᱫᱤ ᱵᱟᱢ ᱛᱟᱦᱮᱸᱱ ᱛᱟᱢᱟ, ᱚᱱᱟ ᱪᱟᱥ ᱵᱟᱥ ᱦᱚᱸ, ᱚᱞ ᱯᱟᱲᱦᱟᱣ ᱦᱚᱸ ᱚᱱᱟ ᱦᱚᱸ ᱵᱟᱢ ᱫᱟᱲᱮᱭᱟᱜ ᱞᱮᱠᱟᱱ ᱠᱟᱛᱷᱟ ᱠᱟᱱᱟ᱾ ᱟᱢ ᱛᱚ, ᱡᱟᱦᱟᱸᱱᱟᱜ ᱦᱤᱥᱟᱹᱵ ᱠᱚ ᱟᱼᱵᱟᱢ, ᱥᱟᱶ
ᱦᱳᱭ ᱾
ᱚᱠᱚᱭ ᱛᱤᱱᱟᱹᱜ ᱠᱟᱹᱢᱤ ᱠᱮᱫᱟᱭ ᱟᱢ ᱴᱷᱮᱱ, ᱚᱠᱚᱭ ᱵᱟᱭ ᱠᱟᱹᱢᱤ ᱠᱮᱫᱟ ᱾ ᱚᱠᱟᱨᱮ, ᱟᱢ ᱛᱤᱱᱟᱹᱜ ᱢᱮᱱᱟᱜ ᱛᱟᱢᱟ ᱾ ᱛᱤᱱᱟᱹᱜ ᱨᱮᱱᱟᱜ, ᱵᱤᱥ ᱮᱢ ᱟᱹᱜᱩ ᱟᱠᱟᱫᱟ ᱾ ᱚᱱᱟ ᱠᱚᱫᱚ, ᱚᱱᱟ ᱠᱚᱦᱚᱸ ᱛᱚ, ᱢᱤᱫᱴᱟᱝ ᱠᱟᱹᱴᱤᱡ ᱪᱟᱞᱟᱝ ᱨᱮᱦᱚᱸ ᱛᱚ, ᱚᱱᱟ ᱦᱚᱸᱛᱚ, ᱢᱤᱫᱴᱟᱝ ᱯᱟᱲᱦᱟᱣ ᱫᱚᱨᱠᱟᱨᱟᱭ ᱾
ᱦᱮᱸᱻᱦᱮᱸᱻ ᱾
ᱚᱱᱟ ᱠᱚ, ᱡᱤᱱᱤᱥ ᱵᱟᱢ ᱫᱟᱲᱮᱭᱟᱜᱼᱟ ᱾ ᱟᱫᱚ, ᱱᱚᱣᱟ ᱫᱚ ᱥᱟᱹᱨᱤ ᱜᱮ, ᱟᱹᱰᱤ ᱡᱳᱨ ᱞᱟᱹᱠᱛᱤ ᱠᱟᱱᱟ, ᱱᱚᱣᱟ ᱫᱚ, ᱟᱨ ᱤᱧ ᱱᱚᱜ ᱚᱭ, ᱟᱞᱮ ᱟ. ᱛᱩ ᱨᱮ, ᱟᱞᱮ ᱟ. ᱛᱩ ᱨᱮ, ᱱᱚᱜ ᱚᱭ,